ᱦᱮᱸ ᱟᱹᱞᱤᱧᱟᱜ ᱨᱚᱲ ᱵᱤᱱ ᱟᱸᱡᱚᱢᱮᱼᱟ?
ᱦᱮᱸ ᱟᱸᱡᱚᱢ ᱫᱟᱞᱤᱧ ᱡᱚᱦᱟᱨ ᱜᱮ ᱾
ᱦᱳᱭ ᱡᱚᱦᱟᱨ ᱜᱮ, ᱟᱪᱪᱷᱟ ᱪᱮᱫ ᱞᱮᱠᱟ ᱢᱮᱱᱟᱜ ᱵᱤᱱᱟ ᱱᱤᱛᱚᱜ ᱫᱚ?
ᱦᱮᱸ ᱱᱟᱯᱟᱭ ᱜᱮ ᱢᱮᱱᱟᱜ ᱟᱠᱟᱫ ᱞᱤᱧᱟ, ᱟᱵᱤᱱ ᱜᱮ ᱪᱮᱫ ᱠᱮᱠᱟ ᱢᱮᱱᱟᱜ ᱵᱤᱱᱟ?
ᱦᱳᱭ ᱟᱞᱤᱧ ᱦᱚᱸ ᱦᱟᱸᱜ ᱱᱤᱛᱚᱜ ᱫᱚ ᱱᱟᱯᱟᱭ ᱵᱟᱲᱟ ᱜᱮ᱾ ᱟᱫᱚ ᱞᱟᱹᱭᱮᱜᱼᱟ ᱞᱤᱧ ᱛᱮᱦᱮᱱᱟᱜ ᱟᱵᱚᱦᱟᱣᱟ ᱟᱯᱮ ᱚᱱᱛᱮ ᱫᱚ ᱪᱮᱫ ᱞᱮᱠᱟ ᱛᱟᱦᱮᱸ ᱠᱟᱱᱟ?
ᱟᱞᱮ ᱱᱚᱛᱮ ᱫᱚ ᱛᱤᱠᱤᱱ ᱛᱟᱨᱟ ᱟᱹᱰᱤ ᱡᱳᱨᱮ ᱥᱤᱛᱩᱝ ᱮᱫ ᱛᱟᱦᱮᱸᱫ ᱢᱚᱱᱮ ᱦᱩᱭᱩᱜ ᱠᱟᱱᱟ ᱡᱮ ᱢᱚᱱᱮ ᱦᱩᱭᱩᱜ ᱠᱟᱱ ᱛᱟᱦᱮᱸᱫ ᱡᱮ ᱟᱹᱰᱤ ᱡᱳᱨ ᱥᱤᱛᱩᱝ ᱠᱟᱱᱟ ᱮᱠᱵᱟᱨᱮ᱾ ᱨᱤᱢᱤᱞ ᱥᱤᱛᱩᱝ ᱠᱟᱜ ᱛᱟᱦᱮᱸ ᱫᱚ ᱫᱚᱢᱮᱜᱮ ᱜᱮ ᱥᱤᱛᱩᱝ ᱵᱩᱡᱷᱟᱹᱜ ᱠᱟᱱ ᱛᱟᱦᱮᱸᱜ ᱟᱨ ᱛᱟᱨᱯᱚᱨᱮ ᱛᱟᱨᱟᱥᱤᱧ ᱫᱚ ᱦᱩᱭᱩᱜ ᱠᱟᱱᱟ ᱫᱟᱜ ᱜᱚᱫ ᱠᱩᱜᱼᱟ ᱫᱚᱢᱮ ᱡᱳᱨ ᱾
ᱚ ᱮᱸ ᱟᱪᱪᱷᱟ᱾
ᱟᱨ ᱟᱯᱮ ᱥᱮᱱ ᱜᱮ?
ᱦᱳᱭ ᱟᱞᱮ ᱱᱚᱛᱮ ᱦᱚᱸ ᱦᱟᱸᱜ ᱛᱮᱦᱮᱧ ᱫᱚ ᱟᱨ ᱥᱮᱛᱟᱜ ᱠᱷᱚᱱᱟᱜ ᱜᱮ ᱦᱟᱸᱜ ᱫᱚᱢᱮ ᱩᱫᱽᱜᱟᱹᱨ ᱜᱮ ᱵᱩᱡᱷᱟᱹᱜ ᱠᱟᱱ ᱛᱟᱦᱮᱸᱫ ᱟᱫᱚ ᱟ ᱢᱟᱡᱟᱱ ᱥᱮᱫ ᱦᱟᱸᱜ ᱮ ᱫᱟᱜ ᱜᱚᱫ ᱠᱮᱫᱟᱭ ᱱᱟᱥᱮ ᱱᱟᱥᱮ ᱾
ᱟᱪᱪᱷᱟ, ᱚ ᱛᱟᱦᱚᱞᱮ ᱪᱮᱫ ᱠᱚᱯᱮ ᱠᱟᱹᱢᱤᱭᱮᱫᱟ ᱱᱤᱛᱚᱜ ᱫᱚ?
ᱦᱮᱸ ᱱᱤᱛᱚᱜ ᱢᱟᱛᱚ ᱦᱟᱸᱜ ᱠᱷᱟᱱ ᱱᱚᱜᱼᱚᱭ ᱪᱟᱥ ᱠᱟᱹᱢᱤ ᱫᱤᱱ ᱠᱟᱱᱟ, ᱟᱫᱚ ᱟᱨ ᱱᱤᱛᱚᱜ ᱫᱚ ᱦᱟᱸᱜ ᱱᱚᱜᱼᱚᱭ ᱠᱟᱹᱢᱤ ᱫᱚᱦᱟᱸᱜ ᱟᱹᱰᱤ ᱞᱮᱠᱟᱱᱟᱜ ᱜᱮ ᱢᱮᱱᱟᱜ ᱟᱠᱟᱜᱼᱟ ᱪᱟᱥ ᱠᱟᱹᱢᱤ ᱫᱤᱱ ᱛᱚ᱾ ᱦᱩᱲᱩ ᱠᱚ ᱨᱚᱦᱚᱭ ᱦᱟᱸᱜ ᱱᱤᱛᱳᱜ ᱫᱚ ᱚᱱᱟ ᱠᱚᱜᱮ ᱦᱟᱸᱜ᱾ ᱦᱳᱭ, ᱟᱫᱚ ᱪᱟᱥ ᱠᱟᱹᱢᱤ ᱫᱚ ᱦᱟᱸᱜ ᱱᱤᱛᱚᱜ ᱦᱟᱸᱜ ᱟᱞᱮ ᱫᱚ ᱦᱳᱭ᱾ ᱟᱫᱚ ᱦᱟᱸᱜ ᱪᱟᱥ ᱠᱟᱹᱢᱤ ᱫᱚ ᱦᱟᱸᱜ ᱱᱤᱛᱚᱜ ᱫᱚ ᱟᱞᱮ ᱥᱮᱫ ᱫᱚ ᱦᱟᱸᱜ ᱠᱷᱟᱱ ᱟᱹᱰᱤᱴᱟᱜ ᱜᱮᱞᱮ ᱯᱩᱨᱟᱹᱣ ᱟᱹᱜᱩ ᱟᱠᱟᱫᱟ ᱟᱞᱮ ᱥᱮᱫ ᱫᱚ ᱦᱟᱸᱜ ᱢᱟᱱᱮ ᱟᱹᱰᱤ ᱞᱟᱦᱟ ᱠᱷᱚᱱᱟᱜ ᱜᱮ ᱫᱟᱜ ᱟᱞᱮ ᱠᱟᱱ ᱛᱟᱦᱮᱱᱟ ᱟᱫᱚ ᱚᱱᱟᱛᱮ ᱦᱟᱸᱜ ᱪᱟᱥ ᱠᱟᱹᱢᱤ ᱠᱟᱫᱚ ᱦᱟᱸᱜ ᱟᱹᱰᱤᱴᱟᱜ ᱜᱮᱞᱮ ᱯᱩᱨᱟᱹᱣ ᱟᱹᱜᱩ ᱠᱟᱜ-ᱟ ᱟᱯᱮ ᱟᱯᱮ ᱜᱮ ᱪᱮᱫ ᱞᱮᱠᱟ?
ᱟᱞᱮ ᱥᱮᱱ ᱫᱚ ᱟᱞᱮ ᱦᱚᱸ ᱮᱸᱫ ᱟᱞᱮ ᱫᱚᱞᱮ ᱨᱚᱦᱚᱭ ᱪᱟᱵᱟ ᱜᱚᱫ ᱠᱟᱫᱟᱞᱮ ᱟᱞᱮ ᱥᱮᱱ ᱦᱚᱸ ᱮ ᱞᱟᱦᱟ ᱧᱚᱜ ᱨᱮᱜᱮᱞᱮ ᱛᱚᱞᱟ ᱟᱠᱟᱫ ᱛᱟᱦᱮᱸ ᱫᱚᱜ ᱟᱱ ᱛᱚ ᱛᱟᱦᱞᱮ ᱚᱱᱠᱟ ᱦᱤᱥᱟᱹᱵ ᱢᱟᱱᱮ ᱨᱚᱦᱚᱲ ᱨᱮ ᱛᱚᱠᱷᱚᱱ ᱵᱟᱭ ᱫᱟᱜ ᱟᱠᱟᱜᱼᱟ ᱡᱚᱠᱷᱚᱱ ᱛᱚᱠᱷᱚᱱ ᱞᱮ ᱛᱚᱲᱟ ᱠᱟᱜ ᱛᱟᱦᱮᱸ ᱛᱚᱞᱟ ᱟᱠᱟᱜ ᱛᱟᱦᱮᱸᱜᱼᱟ ᱡᱟᱦᱟᱸ ᱫᱚ ᱚᱱᱟ ᱵᱟᱹᱭᱦᱟᱹᱲ ᱨᱮᱱᱟᱜ ᱫᱚᱞᱮ ᱛᱚᱞᱟ ᱜᱚᱫ ᱟᱠᱟᱫ ᱛᱟᱦᱮᱸᱜᱼᱟ ᱟᱨ ᱚᱱᱟ ᱯᱩᱭᱞᱩ ᱫᱟᱜ ᱨᱮᱜᱮ ᱟᱫᱚ ᱚᱱᱟ ᱜᱷᱩᱴᱩ ᱠᱚᱨᱮᱱᱟᱜ ᱦᱚᱸᱞᱮ ᱟᱪᱷᱲᱟ ᱛᱚᱲᱟ ᱠᱮᱫᱟ ᱛᱚ ᱟᱫᱚ ᱤᱱᱟᱹᱜ ᱛᱮᱫᱚ ᱟᱞᱮᱭᱟᱜ ᱦᱚᱸ ᱟᱫᱚ ᱦᱟᱨᱟ ᱜᱚᱫ ᱮᱱ ᱠᱷᱟᱱ ᱜᱮ ᱟᱫᱚ ᱵᱟᱹᱭᱦᱟᱹᱲ ᱨᱮᱱᱟᱜ ᱨᱚᱦᱚᱭ ᱵᱟᱲᱟ ᱛᱮᱜᱮ ᱦᱟᱱᱟ ᱜᱷᱩᱴᱩ ᱠᱚᱨᱮᱱᱟᱜ ᱦᱚᱸ ᱨᱚᱦᱚᱭ ᱜᱚᱫ ᱠᱮᱜ-ᱟ ᱞᱮ ᱚᱱᱟ ᱛᱚᱞᱟ ᱠᱚ ᱦᱟᱨᱟᱭᱮᱱ ᱠᱷᱟᱱ᱾
ᱟᱪᱪᱷᱟ᱾
ᱱᱤᱭᱟᱹ ᱫᱷᱟᱣ ᱢᱟ ᱟᱨᱦᱚᱸ ᱚᱱᱟ ᱤᱭᱟᱹ ᱦᱳᱭ ᱢᱩᱞᱭᱟᱹ ᱠᱚᱨᱮᱱᱟᱜ ᱫᱟᱢ ᱦᱚᱸ ᱠᱚ ᱰᱷᱮᱨ ᱠᱟᱜᱼᱟ ᱠᱚ ᱱᱤᱭᱟᱹ ᱵᱟᱨ ᱫᱚ ᱫᱚᱢᱮ ᱵᱤᱥᱤ ᱵᱤᱥᱤ ᱜᱮ ᱚᱱᱟ ᱩᱱᱫᱤᱱ ᱫᱚ ᱰᱮᱲ ᱥᱚ ᱴᱟᱠᱟ ᱛᱟᱦᱮᱸ ᱠᱟᱱᱟ ᱱᱤᱛᱚᱜ ᱫᱚ ᱦᱩᱭᱩᱜ ᱠᱟᱱᱟ ᱫᱩᱥᱚ ᱴᱟᱠᱟ ᱠᱟᱜ-ᱟ ᱠᱚᱛᱚ᱾
ᱦᱳᱭ ᱟᱫᱚᱞᱤᱧ ᱞᱮᱭᱮᱜ-ᱟ ᱟᱫᱚ ᱟᱯᱮ ᱚᱱᱛᱮ ᱫᱚ ᱦᱟᱸᱜ ᱪᱮᱫ ᱞᱮᱠᱟ ᱪᱟᱥᱵᱟᱥ ᱫᱚ ᱢᱟᱱᱮ ᱥᱮᱨᱢᱟᱨᱮ ᱢᱤᱫ ᱫᱷᱟᱣ ᱦᱩᱭᱩᱜᱭ ᱜᱮᱭᱟ ᱥᱮ ᱵᱟᱨ ᱫᱷᱟᱣ?
ᱦᱳᱭ ᱟᱞᱮᱥᱮᱱ ᱫᱚ ᱤᱭᱟᱹ ᱥᱮᱨᱢᱟᱨ ᱨᱮ ᱢᱤᱫ ᱫᱷᱟᱣ ᱜᱮ ᱦᱩᱭᱩᱜ ᱜᱮᱭᱟ᱾ ᱚᱱᱟ ᱟᱞᱮ ᱫᱚ ᱥᱮᱨᱢᱟ ᱫᱟᱜ ᱛᱮᱜᱮ ᱞᱮ ᱪᱟᱥ ᱜᱮᱭᱟ ᱛᱚ ᱟᱫᱚ ᱟᱥᱟᱲ ᱵᱚᱸᱜᱟ ᱠᱷᱟᱱ ᱫᱚ ᱦᱩᱭᱩᱜ ᱠᱟᱱᱟ ᱵᱟᱹᱲᱛᱤ ᱧᱚᱜ ᱮ ᱫᱟᱜᱟᱭ ᱟᱫᱚ ᱚᱱᱟᱛᱮ ᱚᱱᱟ ᱠᱷᱟ ᱛᱤᱨ ᱜᱮ ᱦᱩᱭᱩᱜᱭ ᱠᱟᱱᱟ ᱟᱥᱟᱲ ᱵᱚᱸᱜᱟ ᱜᱮᱞᱮ ᱪᱟᱥ ᱜᱮᱭᱟ, ᱟᱨ ᱟᱯᱮ ᱜᱮ ᱟᱫᱚ?
ᱚ, ᱦᱮᱸ ᱟᱞᱮ ᱱᱚᱛᱮ ᱦᱚᱸ ᱥᱮᱨᱢᱟ ᱨᱮ ᱚ ᱢᱤᱫ ᱫᱷᱟᱣ ᱜᱮᱞᱮ ᱪᱟᱥᱟ ᱢᱟᱱᱮ ᱚᱱᱠᱟ ᱦᱟᱸᱜ ᱜᱟᱰᱟ ᱢᱩᱰᱩ ᱠᱚᱫᱚ ᱫᱚᱢᱮ ᱵᱟᱹᱱᱩᱜᱼᱟ ᱟᱫᱚ ᱥᱮᱨᱢᱟ ᱫᱟᱜ ᱡᱟᱹᱲᱤ ᱵᱷᱚᱨᱥᱟ ᱜᱮ ᱟᱞᱮ ᱦᱚᱸ ᱟ ᱛᱚ ᱚᱱᱟᱛᱮ ᱦᱟᱸᱜ ᱢᱟᱱᱮ ᱢᱤᱫ ᱫᱷᱟᱣ ᱜᱮᱞᱮ ᱪᱟᱥᱟ᱾
ᱚ ᱦᱚᱸ᱾
ᱦᱳᱭ᱾
ᱠᱟᱜᱮ ᱟᱨ ᱛᱟᱦᱚᱞᱮ ᱚᱱᱟ
ᱦᱳᱭ ᱱᱤᱛᱚᱜ ᱮᱸ ᱥᱚᱢᱚᱭ ᱫᱚ ᱦᱟᱸᱜ ᱥᱚᱵᱽᱡᱤ ᱠᱚᱫᱚ ᱦᱟᱸᱜ ᱫᱚᱢᱮ ᱚᱱᱠᱟ ᱫᱚ ᱦᱟᱸᱜ ᱟ ᱢᱟᱱᱮ ᱱᱤᱛᱚᱜ ᱫᱚ ᱵᱮᱥᱤ ᱦᱟᱸᱜ ᱦᱩᱲᱩ ᱜᱮᱠᱚ ᱨᱚᱦᱚᱭ ᱜᱮᱭᱟ ᱟᱫᱚ ᱚᱱᱟ ᱵᱟᱨᱮ ᱛᱮ ᱦᱟᱸᱜ ᱮᱸ ᱪᱮᱫ ᱠᱚ ᱞᱟᱹᱭᱟ ᱥᱚᱵᱽᱡᱤ ᱠᱚᱦᱚᱸ ᱦᱟᱸᱜ ᱠᱚ ᱪᱟᱥ ᱫᱚᱠᱚ ᱪᱟᱥᱟ ᱱᱚᱸᱜᱼᱚᱭ ᱡᱮᱢᱚᱱ ᱵᱟᱲᱜᱮ ᱠᱚᱨᱮᱜ ᱠᱚ ᱪᱟᱥ ᱜᱮᱭᱟ᱾
ᱦᱳᱭ ᱦᱳᱭ᱾
ᱦᱳᱭ ᱟᱫᱚ ᱚᱱᱟ ᱫᱚ ᱦᱟᱸᱜ ᱱᱤᱛᱳᱜ ᱫᱚ ᱢᱟᱱᱮ ᱚᱱᱠᱟ ᱚᱱᱠᱟ ᱫᱚ ᱵᱟᱠᱚ ᱪᱟᱥᱟ ᱡᱟᱦᱟᱸ ᱫᱚ ᱦᱟᱸᱜ ᱟᱠᱷᱨᱤᱧ ᱞᱟᱹᱜᱤᱫ ᱛᱮ᱾ ᱱᱤᱛᱳᱜ ᱟᱜ ᱦᱳᱭ ᱟᱫᱚ ᱱᱤᱛᱳᱜ ᱫᱚ ᱦᱟᱸᱜ ᱡᱟᱭᱜᱟ ᱠᱚᱦᱚᱸ ᱛᱚ ᱦᱟᱸᱜ ᱦᱩᱲᱩ ᱠᱚᱠᱚ ᱨᱚᱦᱚᱭᱟᱛᱚ ᱟᱫᱚ ᱚᱱᱠᱟ ᱫᱚ ᱦᱟᱸᱜ ᱢᱟᱱᱮ ᱥᱚᱵᱽᱡᱤ ᱪᱟᱥ ᱞᱟᱹᱜᱤᱫ ᱫᱚ ᱵᱟᱹᱱᱩᱜᱼᱟ ᱟᱫᱚ ᱡᱟᱠᱜᱮ ᱱᱤᱛᱚᱜ ᱩᱛᱩ ᱡᱚᱢ ᱵᱟᱲᱟ ᱞᱮᱠᱟ ᱦᱟᱸᱜ ᱟᱸ ᱵᱟᱲᱜᱮ ᱠᱚᱨᱮᱜ ᱜᱮᱠᱚ ᱪᱟᱥᱟ ᱠᱚᱢ ᱠᱚᱢ
ᱟᱪᱪᱷᱟ
ᱦᱳᱭ
ᱦᱳᱭ ᱛᱟᱦᱞᱮ ᱟᱫᱚ ᱵᱟᱲᱜᱮ ᱨᱮᱫᱚ ᱪᱮᱫ ᱠᱚᱯᱮ ᱪᱟᱥ ᱠᱟᱜᱼᱟ?
ᱟᱫᱚ ᱦᱟᱸᱜ ᱵᱟᱲᱜᱮ ᱨᱮᱫᱚ ᱦᱟᱸᱜ ᱟᱹᱰᱤ ᱞᱮᱠᱟᱱᱟᱜ ᱟᱱᱟᱡ ᱠᱚ ᱢᱮᱱᱟᱜ ᱟᱠᱟᱜ-ᱟ ᱡᱮᱢᱚᱱ ᱟᱞᱩ ᱢᱮᱱᱟᱜ ᱟ ᱥᱚᱨᱤ ᱱᱤᱛᱳᱜ ᱫᱚ ᱦᱟᱸᱜ ᱟᱹᱞᱩ ᱠᱚᱫᱚ ᱦᱟᱸᱜ ᱵᱟᱝ ᱦᱟᱸᱜ ᱢᱮᱱ ᱵᱟᱹᱲᱤᱡ ᱠᱟᱜᱼᱟ ᱞᱤᱧ ᱱᱟᱥᱮᱱᱟᱜ ᱟᱞᱮ ᱫᱚ ᱦᱟᱸᱜ ᱱᱤᱛᱚᱜ ᱫᱚ ᱦᱟᱸᱜ ᱵᱟᱝ ᱦᱟᱸᱜ
ᱜᱮᱭᱟ ᱵᱟᱲᱤᱡ ᱜᱮ ᱢᱟᱱᱮ ᱦᱩᱭ ᱜᱚᱫᱚᱜᱼᱟ ᱞᱟᱹᱭ ᱞᱟᱹᱭᱛᱮ
ᱦᱳᱭ ᱦᱳᱭ ᱮᱸᱻ ᱵᱮᱸᱜᱟᱲ ᱛᱟᱯᱚᱨᱮ ᱦᱟᱸᱜ ᱵᱷᱤᱱᱰᱤ ᱠᱚ ᱟ ᱜᱷᱟᱜᱽᱨᱟ ᱠᱚᱞᱮ ᱨᱚᱦᱚᱭ ᱠᱟᱜᱼᱟ ᱟᱨᱦᱚᱸ ᱟᱭᱢᱟ ᱢᱮᱱᱟᱜᱼᱟ ᱦᱚᱜᱼᱚᱭ ᱡᱟᱦᱟᱸ ᱫᱚ ᱡᱷᱟᱴᱟ ᱢᱟᱴᱟ ᱡᱷᱟᱴᱟ ᱢᱟᱪᱟ ᱨᱮᱱᱟᱜ ᱟᱱᱟᱪ ᱡᱟᱦᱟᱸ ᱫᱚ ᱠᱩᱸᱫᱽᱨᱤ ᱠᱚ ᱢᱮᱛᱟᱜ ᱠᱟᱱ ᱫᱚ ᱦᱳᱭ ᱚᱱᱟ ᱠᱚ ᱦᱟᱸᱜ ᱢᱮᱱᱟᱜᱼᱟ ᱦᱳᱭ
ᱟᱪᱪᱷᱟ
ᱟᱫᱚ ᱟᱯᱮ ᱠᱚᱜᱮ ᱦᱟᱸᱜ ᱪᱮᱫ ᱞᱮᱠᱟ ᱱᱤᱛᱚᱜ ᱥᱚᱢᱚᱭ ᱨᱮ ᱥᱚᱵᱡᱤ ᱠᱚᱯᱮ ᱨᱚᱦᱚᱭ ᱠᱮᱭᱟ ᱥᱮ ᱠᱷᱟᱹᱞᱤ ᱜᱮ ᱪᱟᱥ ᱜᱮᱭᱟᱯᱮ ᱪᱮᱫ ᱞᱮᱠᱟ
ᱟᱞᱮ ᱦᱳᱭ ᱵᱟᱹᱫᱽ ᱨᱮᱫᱚ ᱦᱩᱲᱩ ᱠᱚᱜᱮᱞᱮ ᱪᱟᱥ ᱜᱮᱭᱟ ᱟᱨ ᱵᱟᱹᱫᱽ ᱨᱮᱫᱚ ᱦᱩᱭᱩᱜ ᱠᱟᱱᱟ ᱛᱚ ᱵᱟᱹᱫᱽ ᱨᱮ ᱪᱟᱥ ᱞᱮᱠᱷᱟᱱ ᱱᱮᱴ ᱠᱚ ᱮᱢ ᱦᱩᱭᱩᱜᱼᱟ᱾ ᱟᱫᱚ ᱱᱚᱜᱼᱚᱭ ᱱᱤᱛᱚᱜ ᱫᱚ ᱡᱷᱚᱛᱚ ᱦᱚᱲ ᱰᱟᱝᱨᱤ ᱢᱮᱨᱚᱢ ᱠᱚ ᱢᱮᱱᱟᱜ ᱠᱚᱣᱟ ᱛᱚ᱾ ᱟᱫᱚ ᱡᱷᱚᱛᱚ ᱦᱚᱲ ᱵᱟᱠᱚ ᱥᱟᱶᱛᱮ ᱠᱚᱜᱮ ᱛᱟᱠᱚᱣᱟ ᱛᱚ ᱟᱫᱚ ᱵᱟᱹᱫᱽ ᱥᱮᱜ ᱨᱮᱫᱚ ᱡᱚᱢᱟ ᱠᱚ ᱛᱟᱦᱞᱮ ᱚᱱᱟ ᱵᱟᱹᱫᱽ ᱨᱮᱦᱚᱸ ᱱᱮᱴ ᱞᱟᱜᱟᱣ ᱦᱩᱭᱩᱜᱼᱟ ᱟᱫᱚ ᱚᱲᱟᱜ ᱨᱮᱠᱷᱟᱱ ᱫᱚ ᱦᱩᱭᱩᱜ ᱠᱟᱱᱟ ᱮᱴᱮᱫ ᱢᱮᱱᱟᱜ ᱟᱛᱚ ᱟᱫᱚ ᱮᱴᱮᱫ ᱵᱷᱤᱛᱨᱤ ᱨᱮ ᱠᱷᱟᱱ ᱟᱫᱚ ᱚᱱᱠᱟ ᱱᱤᱭᱟᱹ ᱱᱤᱛᱚᱜ ᱫᱚ ᱪᱟᱥ ᱟᱠᱟᱫᱟᱞᱮ ᱡᱚᱱᱚᱲᱟ ᱠᱚᱞᱮ ᱮᱨ ᱠᱟᱫᱟ ᱟᱨ ᱚᱱᱟ ᱵᱷᱮᱱᱰᱤ ᱠᱚ ᱛᱟᱨᱯᱚᱨᱮ ᱦᱩᱭᱩᱜ ᱠᱟᱱᱟ ᱠᱟᱹᱣᱨᱟᱹ ᱡᱟᱝ ᱠᱚ ᱟᱨ ᱚᱱᱟ ᱢᱟᱞᱦᱟᱱ ᱡᱟᱝ ᱠᱚ ᱚᱱᱟ ᱠᱚᱞᱮ ᱪᱟᱥ ᱟᱠᱟᱜ-ᱟ ᱟᱨ ᱚᱱᱟ ᱠᱚᱦᱰᱟ ᱠᱚᱞᱮ ᱮᱨ ᱠᱟᱛᱷᱟ ᱟᱫᱚ ᱛᱤᱱᱟᱹᱜ ᱱᱟᱦᱟᱜ ᱚᱢᱚᱱᱚᱜ ᱠᱟᱱᱟ᱾
ᱦᱳᱭ
ᱮᱨ ᱦᱚᱸ ᱦᱟᱸᱜ ᱡᱷᱚᱛᱚ ᱜᱮᱞᱮ ᱮᱨ ᱟᱠᱟᱫᱟ ᱟᱫᱚ ᱪᱮᱫ ᱪᱤᱠᱟᱹᱜ ᱠᱟᱱᱟ ᱦᱟᱸᱜ ᱦᱩᱭ ᱫᱚ ᱦᱩᱭᱩᱜ ᱜᱮᱭᱟ ᱱᱤᱛ ᱱᱤᱛᱚᱜᱟᱜ ᱫᱤᱱ ᱨᱮᱱᱟᱜ ᱫᱚ ᱮᱨ ᱞᱮᱠᱷᱟᱱ
ᱦᱳᱭ ᱡᱚᱢ ᱞᱮᱠᱟ ᱡᱟᱜᱮ ᱵᱟᱝ
ᱦᱳᱭ ᱦᱳᱭ
ᱟᱫᱚᱞᱤᱧ ᱞᱟᱹᱭ ᱮᱭᱟ ᱟᱯᱮ ᱚᱱᱛᱮ ᱫᱚ ᱢᱟᱱᱮ ᱪᱮᱫ ᱞᱮᱠᱟ ᱵᱩᱨᱩ ᱫᱤᱥᱚᱢ ᱥᱮ ᱪᱮᱫ ᱞᱮᱠᱟ ᱴᱟᱺᱰᱤ ᱫᱤᱥᱚᱢ?
ᱟᱞᱮ ᱥᱮᱫ ᱫᱚ ᱤᱭᱟᱹ ᱫᱚᱢᱮ ᱴᱟᱺᱰᱤ ᱫᱤᱥᱚᱢ ᱦᱚᱸ ᱵᱟᱝᱟ ᱟᱨ ᱤᱭᱟᱹ ᱵᱩᱨᱩ ᱫᱤᱥᱚᱢ ᱦᱚᱸ ᱵᱟᱝᱟ ᱤᱱᱠᱟᱹ ᱵᱤᱨ ᱫᱤᱥᱚᱢ ᱧᱚᱜ ᱜᱮᱭᱟᱞᱮ᱾
ᱟᱪᱪᱷᱟ
ᱢᱟᱱᱮ ᱡᱷᱚᱛᱚ ᱜᱮ ᱢᱮᱥᱟᱢᱤᱥᱤ ᱢᱮᱱᱟᱜ ᱟᱠᱟᱫᱟ ᱵᱚᱞᱛᱮ ᱫᱚᱢᱮ ᱫᱚᱢᱮ ᱫᱷᱤᱨᱤ ᱦᱚᱸ ᱵᱟᱹᱱᱩᱜ ᱟᱠᱟᱫᱟ ᱟᱨ ᱫᱚᱢᱮ ᱚᱱᱟ ᱪᱮᱫ ᱤᱧ ᱞᱟᱹᱭᱟ ᱚᱱᱟ ᱵᱟᱞᱤ ᱦᱚᱸ ᱵᱟᱝ ᱢᱚᱴᱟ ᱢᱩᱴᱤ ᱦᱳᱭ ᱟᱨ ᱟᱯᱮ ᱥᱮᱫ ᱫᱚ ᱛᱟᱦᱚᱞᱮ
ᱦᱳᱭ ᱟᱞᱮᱥᱮᱜ ᱦᱚᱸ ᱦᱟᱸᱜ ᱚᱝᱠᱟ ᱜᱮ ᱪᱮᱜ ᱞᱮᱠᱟ ᱵᱤᱱ ᱞᱟᱹᱭ ᱠᱮᱫ ᱫᱚ᱾ ᱟᱸ ᱫᱚᱢᱮ ᱦᱚᱸ ᱦᱟᱸᱜ ᱵᱤᱨ ᱫᱚ ᱵᱟᱝ᱾ ᱠᱟᱱᱟ ᱟᱨ ᱫᱚᱢᱮ ᱫᱷᱤᱨᱤ ᱫᱤᱥᱚᱢ ᱦᱚᱸ ᱵᱟᱝ ᱠᱟᱱᱟ ᱦᱟᱸᱜ ᱢᱟᱱᱮ ᱚᱝᱠᱟ ᱵᱤᱨ ᱠᱚᱫᱚ ᱢᱮᱱᱟᱜ᱾ ᱠᱟᱜ ᱜᱮᱭᱟ ᱦᱳᱭ᱾
ᱚ ᱦᱚᱸ᱾
ᱦᱳᱭ᱾ ᱟᱫᱚ ᱟᱵᱤᱱ ᱢᱟᱵᱤᱱ ᱞᱟᱹᱭᱠᱮᱜ-ᱟ ᱢᱟᱱᱮ ᱵᱩᱨᱩ ᱫᱤᱥᱚᱢ ᱚᱱᱠᱟ᱾ ᱠᱟᱹᱴᱤᱜ ᱠᱟᱹᱴᱤᱜ ᱫᱚ ᱟᱫᱚ᱾ ᱱᱮᱛᱟᱨ ᱢᱟᱜ ᱛᱚ ᱦᱟᱸᱜ ᱩᱫ ᱯᱩᱴᱠᱟᱹ ᱚᱢᱚᱱ ᱫᱤᱱ ᱠᱟᱱᱟ ᱟᱫᱚ ᱟ ᱫᱚ ᱚᱱᱛᱮ ᱫᱚ ᱪᱮᱜ ᱞᱮᱠᱟ ᱵᱤᱨ ᱠᱚᱨᱮ ᱩᱫ ᱯᱩᱴᱠᱟᱹ ᱠᱚᱫᱚ ᱠᱚ ᱚᱢᱚᱱᱚᱜ-ᱟ ᱥᱮ ᱵᱟᱝ᱾
ᱦᱮᱸ ᱦᱮᱸ ᱚᱢᱚᱱ᱾ ᱚᱢᱚᱱᱚᱜ ᱠᱟᱱ ᱜᱮᱭᱟ ᱠᱚ ᱚᱱᱠᱟ ᱤᱭᱟᱹ ᱩᱫ ᱚᱢᱚᱱᱚᱜ ᱥᱚᱢᱚᱭ ᱢᱟ᱾ ᱵᱟᱞᱮ ᱪᱟᱞᱟᱣ ᱜᱚᱫ ᱠᱟᱱᱟ ᱵᱤᱨ᱾ ᱟᱫᱚ ᱚᱱᱟ ᱫᱚ ᱚᱢᱚᱱ ᱠᱟᱛᱮ ᱤᱭᱟᱹ ᱜᱚᱫ ᱠᱟᱱᱟ ᱟᱫᱚ ᱦᱚᱲ ᱠᱚᱫᱚ ᱠᱚ ᱦᱟᱞᱟᱝ ᱟᱜᱩ ᱠᱮᱜ ᱠᱚᱜᱮᱭᱟ ᱟᱫᱚ ᱟᱞᱮ ᱫᱚ᱾ ᱚᱱᱟ ᱵᱟᱹᱭᱦᱟᱹᱲ ᱞᱮ ᱨᱚᱦᱚᱭᱮᱜ ᱛᱟᱸᱦᱮᱜ-ᱟ ᱛᱚ ᱥᱟᱨᱫᱤ ᱵᱟᱹᱭᱦᱟᱹᱲ ᱞᱮ ᱨᱚᱦᱚᱭᱮᱜ-ᱟ ᱟᱨ ᱩᱱ ᱥᱚᱢᱚᱭ ᱫᱚᱢᱮ ᱚᱢᱚᱱᱚᱜ ᱠᱟᱱ ᱛᱟᱦᱮᱸᱜ ᱾ ᱟᱫᱚ ᱵᱟᱝᱞᱮ ᱪᱟᱞᱟᱣ ᱫᱟᱲᱮ ᱠᱟᱣ-ᱟ᱾ ᱟᱫᱚ ᱢᱤᱜ ᱫᱤᱱ ᱜᱮ ᱟᱫᱚ ᱚᱱᱟ ᱵᱟᱹᱭᱦᱟᱹᱲ ᱨᱮᱱᱟᱜ ᱚᱱᱟ ᱛᱚᱞᱟ ᱜᱟᱰᱤᱜᱮ ᱡᱟᱸᱦᱟ ᱞᱮ ᱨᱚᱦᱚᱭᱮᱜ ᱛᱟᱸᱦᱮᱫᱚ᱾ ᱟᱫᱚ ᱱᱷᱟᱜ ᱟᱸ ᱢᱤᱫ ᱵᱮᱞᱟ ᱞᱮ ᱨᱚᱦᱚᱭ ᱜᱚᱫ ᱠᱮᱜ-ᱟ᱾ ᱟᱫᱚ ᱦᱚᱭ ᱟᱫᱚ ᱢᱤᱜ ᱵᱮᱞᱟ ᱞᱚᱦᱚᱜ ᱨᱚᱦᱚᱭ ᱠᱟᱛᱮᱜ ᱟᱫᱚ᱾ ᱵᱤᱨ ᱥᱮᱜ ᱞᱮ ᱪᱟᱞᱟᱣ ᱞᱮᱱ ᱛᱟᱦᱮ ᱛᱚᱠᱷᱚᱱ ᱜᱮ ᱤᱭᱟᱹ ᱯᱩᱴᱠᱟᱹ᱾ ᱵᱟᱨᱭᱟ ᱜᱟᱱ ᱯᱩᱴᱠᱟᱹ ᱞᱮ ᱦᱟᱞᱟᱝ ᱟᱜᱩ ᱠᱮᱜ ᱠᱚᱣᱟ᱾ ᱟᱨ ᱩᱫ ᱠᱚᱫᱚ ᱵᱟᱨᱭᱟ ᱜᱟᱱ ᱞᱮ ᱧᱟᱢ ᱞᱮᱜ-ᱟ ᱟᱫᱚ ᱚᱱᱟ ᱫᱚ ᱤᱭᱟᱹ ᱞᱟᱸᱵᱟᱣ᱾ ᱛᱟᱦᱮᱸᱜ-ᱟ ᱟᱰᱤ ᱫᱤᱱ ᱦᱩᱭ ᱱᱟ ᱛᱚ ᱦᱳᱭ ᱟᱫᱚ᱾ ᱚᱱᱮ ᱚᱝᱠᱟ ᱠᱟᱛᱮ ᱞᱮ ᱡᱚᱢ ᱱᱟᱹᱣᱟᱹᱭ ᱠᱟᱱᱟ ᱵᱟᱝᱠᱷᱟᱱ᱾ ᱥᱳᱢᱚᱭᱚᱜ ᱠᱷᱟᱱ ᱱᱷᱟᱜ ᱪᱮᱜ ᱞᱮᱠᱟᱨᱮᱢ ᱦᱟᱞᱟᱝ ᱟᱜᱩ ᱜᱚᱫᱟ᱾ ᱟᱯᱮ ᱫᱚ ᱛᱟᱦᱞᱮ ᱯᱮ ᱦᱟᱞᱟᱝ ᱵᱟᱲᱟ ᱞᱮᱜ-ᱟ ᱥᱮ ᱵᱟᱝᱟ?
ᱦᱳᱭ ᱦᱮᱸ ᱟᱞᱮ ᱥᱮᱜ ᱦᱚᱸ ᱦᱟᱸᱜ ᱩᱫ ᱯᱩᱴᱟᱹ ᱫᱚ᱾ ᱠᱚ ᱚᱢᱚᱱᱚᱜ ᱜᱮᱭᱟ ᱟᱫᱚ ᱩᱫ᱾ ᱜᱤ ᱦᱟᱸᱜ ᱟᱰᱤ ᱡᱟᱥᱛᱤ ᱜᱮᱠᱚ ᱚᱢᱚᱱᱚᱜ-ᱟ ᱯᱩᱴᱠᱟᱹ ᱫᱚ ᱦᱟᱸᱜ᱾ ᱫᱚᱢᱮ ᱫᱚ ᱦᱟᱸᱜ ᱵᱟᱠᱚ ᱧᱟᱢᱚᱜ-ᱟ ᱟᱞᱮ ᱥᱮᱜ ᱫᱚ᱾ ᱟᱫᱚ ᱦᱳᱭ ᱟᱫᱚ ᱦᱟᱞᱟᱝ ᱟ ᱜᱩ ᱫᱚᱞᱮ ᱦᱟᱞᱟᱝ ᱟᱜᱩ ᱵᱟᱲᱟ ᱞᱮᱫ ᱠᱚᱜᱮᱭᱟ ᱵᱚᱪᱷᱚᱨ ᱫᱤᱱ ᱨᱮ ᱦᱳᱭᱳᱜ-ᱟ ᱢᱤᱫ ᱫᱷᱟᱣ ᱵᱤᱱᱟᱹ ᱥ ᱥᱟᱨ ᱪᱟᱯᱟᱱᱟᱜ ᱡᱤᱱᱤᱥ ᱟᱫᱚ ᱡᱚᱢ ᱦᱚᱸ ᱫᱚᱨᱠᱟᱨᱚᱜ ᱠᱟᱱ ᱜᱮᱭᱟ ᱦᱳᱭ ᱵᱟᱝ᱾
ᱦᱚᱭ ᱦᱳᱭ ᱟᱨ ᱚᱱᱟ ᱚᱱᱟ ᱫᱚ᱾ ᱵᱤᱱ ᱥᱟᱨ ᱵᱤᱥᱟᱜ ᱛᱚ ᱛᱟᱦᱞᱮ ᱚᱱᱟ ᱩᱫ ᱯᱩᱴ ᱠᱟᱹ ᱡᱚᱢ ᱠᱚᱫᱚ ᱵᱷᱟᱜᱤ ᱜᱮᱭᱟ ᱟᱨ ᱟᱹᱰᱤ ᱡᱳᱨ ᱥᱤᱵᱤᱞᱟ ᱛᱚ᱾
ᱦᱳᱭ᱾
ᱡᱮᱢᱚᱱ᱾ ᱪᱤᱠᱟᱹ ᱫᱚ ᱦᱩᱭᱩᱜ᱾ ᱡᱟ ᱩᱫ ᱠᱚᱫᱚ ᱩᱛᱩ ᱞᱮᱠᱷᱟᱱ ᱟᱰᱤ ᱟᱰᱤ ᱡᱳᱨ ᱜᱮ ᱥᱤᱵᱤᱞᱚᱜ-ᱟ ᱥᱮ᱾ ᱡᱮᱢᱚᱱ ᱱᱚᱸᱜᱚᱭ ᱱᱤᱛᱳᱜ ᱫᱚᱛᱚ ᱯᱟᱴᱠᱟ ᱩᱫ ᱠᱚ ᱧᱟᱢᱚᱜ ᱠᱟᱱᱟ ᱛᱚᱨᱢᱟᱞ ᱩᱫ ᱠᱚ᱾ ᱟᱨᱦᱚᱸ ᱚᱱᱟ ᱢᱚᱛᱟᱢ ᱩᱫ ᱠᱚᱦᱚᱸ ᱟᱰᱤ ᱥᱤᱵᱤᱞᱟ ᱟᱨ ᱚᱱᱟ ᱪᱷᱟᱲᱟ ᱤᱭᱟᱹ᱾ ᱚᱱᱮ ᱵᱟᱹᱫᱽ ᱠᱚᱨᱮ ᱱᱤᱛᱚᱜ ᱫᱚ ᱚᱢᱚᱱᱚᱜ-ᱟ ᱛᱚ ᱢᱩᱪᱤ ᱩᱫ ᱠᱚ ᱵᱟᱞᱤ ᱩᱫ ᱠᱚ᱾ ᱵᱩᱱᱩᱢ ᱩᱫ ᱠᱚ᱾ ᱛᱟᱦᱞᱮ ᱯᱮ ᱟᱯᱮᱥᱮᱱ ᱵᱩᱱᱩᱢ ᱩᱫ ᱠᱚ ᱚᱢᱚᱱᱚᱜ ᱜᱮᱭᱟ ᱥᱮ ᱵᱟᱝ ᱵᱟᱞᱤ ᱩᱫ ᱠᱚ?
ᱦᱳᱭ ᱱᱤᱛᱳᱜ ᱫᱚ ᱦᱟᱸᱜ ᱟᱸ ᱟᱞᱮ ᱥᱮᱫ ᱦᱚᱸ ᱦᱟᱸᱜ ᱚᱱᱠᱟ ᱜᱮ ᱮᱸ ᱮ ᱵᱩᱱᱩᱢ ᱠᱚᱨᱮ ᱚᱢᱚᱱᱚᱜ ᱜᱮᱭᱟ ᱢᱩᱪᱤ ᱩᱫᱽ ᱠᱚ ᱟᱨ ᱦᱚᱜᱼᱚᱭ ᱦᱟᱸᱜ ᱟᱲᱮ ᱫᱷᱟᱨᱮ ᱠᱚᱨᱮᱫ ᱦᱚᱸ ᱚᱢᱚᱱᱚᱜᱼᱟ ᱚᱱᱮ ᱚᱨ ᱛᱩᱫ ᱠᱚ ᱞᱟᱹᱭᱮᱫ ᱫᱚ᱾
ᱦᱳᱭ᱾
ᱚᱢᱚᱱᱚᱜ-ᱟ ᱟᱲᱮ ᱫᱷᱟᱨᱮ ᱠᱚᱨᱮ ᱟᱨ ᱱᱚᱝᱠᱟ ᱰᱩᱠᱟᱹᱜ ᱠᱚᱨᱮᱜ ᱦᱚᱸ ᱚᱢᱚᱱᱚᱜ ᱜᱮᱭᱲ ᱧᱟᱢᱚᱜ ᱜᱮᱭᱟ ᱚᱱ ᱚᱱᱠᱟᱱ ᱡᱟᱭᱜᱟ ᱨᱮᱦᱚᱸ᱾ ᱦᱳᱭ ᱧᱟᱢᱚᱜ ᱜᱮᱭᱟ ᱟᱞᱮ ᱥᱮᱮᱫ ᱦᱚᱸ᱾
ᱦᱳᱭ ᱟᱫᱚ ᱚᱱᱟ ᱠᱚᱦᱚᱸ ᱡᱚᱢ ᱵᱷᱟᱜᱤᱭᱟ ᱛᱟᱦᱚᱞᱮ ᱟᱨ ᱱᱚᱜ-ᱚᱭ ᱛᱚ ᱨᱚᱦᱚᱭ ᱫᱤᱱ ᱠᱟᱱᱟ᱾ ᱨᱚᱦᱚᱭ ᱛᱩᱫ ᱫᱤᱱ ᱛᱟᱦᱚᱞᱮ ᱛᱚ ᱤᱭᱟᱹ ᱜᱚᱝᱜᱷᱟ ᱠᱟᱴᱠᱚᱢ ᱠᱚᱠᱚ ᱧᱟᱢᱚᱜ ᱠᱟᱱ ᱜᱮᱭᱟ᱾ ᱦᱟᱹᱠᱩ ᱠᱚ ᱥᱮᱱ ᱫᱚ ᱛᱤᱱᱟᱹᱜ ᱡᱩᱨ ᱱᱤᱭᱟᱹ ᱫᱷᱟᱣ ᱫᱚᱠᱚ ᱧᱟᱢ ᱞᱮᱱᱟ ᱥᱮ ᱵᱟᱝ?
ᱦᱳᱭ, ᱦᱳᱭ ᱟᱞᱮ ᱥᱮᱫ ᱦᱚᱸ ᱦᱟᱸᱜ ᱟ ᱦᱟᱹᱠᱩ ᱠᱟᱴᱠᱚᱢ ᱜᱚᱝᱜᱷᱟ ᱠᱚᱫᱚ ᱠᱚ ᱧᱟᱢᱚᱜ ᱜᱮᱭᱟ ᱱᱮᱛᱟᱨ ᱢᱟᱜ ᱛᱚ ᱚ ᱨᱚᱦᱚᱭ ᱫᱤᱱ ᱠᱟᱱᱟ ᱟᱹᱰᱤ ᱡᱟᱹᱥᱛᱤ ᱩᱸ ᱫᱟᱜ ᱞᱮᱠᱷᱟᱱ ᱜᱮ ᱦᱟᱸᱜ ᱜᱟᱰᱟ ᱥᱮᱫ ᱠᱷᱚᱱᱟᱜ ᱦᱟᱹᱠᱩ ᱠᱚ ᱨᱟᱠᱟᱵ ᱦᱤᱡᱩᱜᱼᱟ ᱠᱷᱮᱛ ᱥᱮᱫ ᱟᱫᱚ ᱧᱟᱢᱚᱜ ᱜᱮᱭᱟ ᱠᱚ᱾ ᱟᱫᱚ ᱞᱟᱦᱟᱛᱮ ᱞᱮᱠᱟ ᱦᱟᱸᱜ ᱟ ᱠᱟᱴᱠᱚᱢ ᱫᱚ ᱦᱟᱸᱜ ᱱᱮᱛᱟᱨ ᱫᱚ ᱩᱱᱟᱹᱜ ᱵᱟᱠᱚ ᱧᱮᱞᱚᱜ ᱠᱟᱱᱟ᱾ ᱟᱫᱚᱜ ᱠᱟᱱᱟ ᱠᱚ ᱮᱱᱛᱮᱫ ᱢᱤᱫ ᱵᱟᱨ ᱠᱚ ᱧᱮᱞᱚᱜ ᱠᱟᱱᱟ᱾ ᱦᱳᱭ᱾
ᱦᱳᱭ᱾ ᱟᱨ ᱛᱟᱦᱚᱞᱮ ᱟᱢ ᱫᱚ ᱨᱚᱦᱚᱭ ᱠᱚᱢ ᱵᱟᱰᱟᱭ ᱜᱮᱭᱟ ᱥᱮ ᱵᱟᱝᱟ?
ᱦᱮᱸ ᱮᱸ ᱨᱚᱦᱚᱭ ᱫᱚ ᱦᱟᱸᱜ ᱚᱱᱠᱟ ᱫᱚ ᱦᱟᱸᱜ ᱮ ᱩᱱᱟᱹᱜ ᱫᱚ ᱦᱟᱸᱜ ᱵᱟᱹᱞᱤᱧ ᱵᱟᱲᱟᱭᱟ ᱟᱫᱚ ᱠᱟᱹᱴᱤᱡ ᱠᱟᱹᱴᱤᱡ ᱜᱮᱦᱟᱸᱜ ᱟᱹᱞᱤᱧ ᱫᱟᱲᱮ ᱫᱚᱞᱤᱧ ᱫᱟᱲᱮᱭᱟᱜ-ᱟ ᱚᱱᱠᱟ ᱟᱫᱚ ᱫᱚᱢᱮ ᱫᱚᱦᱟᱸᱜ ᱵᱟᱹᱞᱤᱧ ᱜᱟᱱᱟ ᱟᱹᱞᱤᱧ ᱫᱚ ᱮᱱᱛᱮᱫ᱾
ᱦᱳᱭ ᱦᱚᱸ ᱥᱮᱸᱬᱟ ᱠᱟᱜ ᱦᱩᱭᱩᱜ-ᱟ ᱫᱤᱱ ᱫᱤᱱᱛᱮ ᱵᱟᱝ ᱥᱮ᱾
ᱦᱳᱭ ᱦᱳᱭ᱾ ᱟᱫᱚ ᱟᱞᱤᱧ ᱫᱚ ᱚᱱᱠᱟ ᱢᱟᱱᱮ ᱟᱛᱩ ᱫᱤᱥᱚᱢ ᱨᱮᱫᱚ ᱵᱟᱹᱞᱤᱧ ᱛᱟᱦᱮᱱ ᱜᱮᱭᱟ ᱛᱚ᱾ ᱟ ᱠᱟᱹᱴᱤᱡ ᱠᱷᱚᱱᱟᱜ ᱜᱮ ᱚᱞᱚᱜ ᱯᱟᱲᱦᱟᱜ ᱞᱟᱹᱜᱤᱫ ᱛᱮ ᱠᱟᱹᱴᱤᱡ ᱠᱷᱚᱱᱟᱜ ᱜᱮ ᱵᱟᱨᱦᱮ ᱨᱮᱠᱚ ᱫᱚᱦᱚ ᱠᱟᱜ ᱞᱤᱧᱟᱹ ᱦᱳᱭ ᱟᱫᱚ ᱚᱱᱠᱟ ᱫᱚ ᱦᱟᱸᱜ ᱨᱚᱦᱚᱭ ᱠᱟᱹᱢᱤ ᱠᱚᱫᱚ ᱩᱱᱟᱹᱜ ᱫᱚ ᱵᱟᱞᱤᱧ ᱜᱟᱱᱟ, ᱟᱫᱚ ᱜᱟᱱ ᱨᱮᱦᱚᱸ ᱞᱤᱧ ᱫᱚᱢᱮ ᱫᱚ ᱵᱟᱝ ᱦᱟᱸᱜ᱾
ᱫᱚᱢᱮ ᱫᱚ ᱵᱟᱝ ᱢᱟᱱᱮ ᱚᱲᱟᱜ ᱠᱚᱨᱮᱫ ᱜᱚᱲᱚ ᱵᱟᱲᱟ ᱞᱮᱠᱟ ᱫᱚ ᱜᱟᱱᱚᱜ-ᱟ ᱵᱟᱝ᱾ ᱦᱳᱭ ᱤᱱᱠᱟᱹ ᱠᱷᱟᱱᱜᱮ ᱤᱱᱟᱹ ᱵᱚᱱ ᱜᱟᱱ ᱞᱮᱠᱷᱟᱱ ᱜᱮ ᱦᱳᱭ ᱚᱲᱟᱜ ᱠᱚᱨᱮ ᱜᱟᱱ ᱞᱮᱱᱠᱷᱟᱱ ᱜᱮ ᱵᱟᱭᱨᱮ ᱠᱟᱹᱢᱤ ᱦᱚᱸ ᱜᱟᱱᱚᱜ-ᱟ᱾
ᱦᱳᱭ ᱟᱫᱚ ᱟᱹᱵᱤᱱ ᱜᱮ ᱪᱮᱫ ᱞᱮᱠᱟ ᱜᱟᱱ ᱜᱮᱭᱟᱵᱤᱱ ᱥᱮ ᱵᱟᱝ?
ᱦᱳᱭ ᱟᱹᱞᱤᱧ ᱫᱚ ᱜᱟᱱ ᱫᱚᱞᱤᱧ ᱜᱟᱱ ᱜᱮᱭᱟ ᱟᱨ ᱛᱚᱵᱮ ᱟᱫᱚ ᱫᱚᱢᱮ ᱜᱤᱫᱽᱨᱟᱹ ᱠᱷᱚᱱ ᱫᱚ ᱦᱩᱭᱩᱜᱜ ᱠᱟᱱᱟ ᱦᱳᱥᱴᱮᱞ ᱠᱚᱨᱮ ᱥᱮ ᱵᱟᱭᱨᱮ ᱠᱚᱨᱮ ᱫᱚ ᱵᱟᱞᱤᱧ ᱛᱟᱦᱮᱸ ᱠᱟᱱᱟ ᱛᱚ ᱟᱫᱚ ᱚᱲᱟᱜ ᱠᱚᱨᱮ ᱜᱮᱞᱤᱧ ᱛᱟᱦᱮᱸ ᱠᱟᱱᱟ᱾
ᱦᱳᱭ᱾
ᱟᱫᱚ ᱚᱱᱮ ᱡᱮ ᱚᱲᱟᱜ ᱦᱚᱲ ᱫᱚ ᱵᱟᱝ ᱠᱚ ᱵᱷᱮᱡᱟ ᱟᱹᱱᱤᱡ ᱜᱮ ᱠᱤᱱᱛᱩ ᱚᱱᱮ ᱡᱮ ᱦᱟᱸᱜ ᱚᱲᱟᱜ ᱦᱚᱲ ᱠᱚ ᱪᱟᱞᱟᱣᱮᱱ ᱫᱚ, ᱟᱫᱚ ᱱᱤᱡᱮ ᱦᱚᱸ ᱪᱟᱞᱟᱜ ᱦᱩᱭᱩᱜᱼᱟ᱾ ᱟᱫᱚ ᱚᱱᱠᱟ ᱛᱮᱜᱮ ᱥᱮᱬᱟ ᱫᱚᱞᱤᱧ ᱥᱮᱬᱟ ᱵᱟᱲᱟ ᱟᱠᱟᱜ ᱜᱮᱭᱟ ᱨᱟᱹᱥᱠᱟᱹ ᱛᱮᱜᱮ᱾ ᱦᱳᱭ ᱟᱹᱞᱤᱧ ᱦᱚᱸ ᱚᱱᱠᱟ ᱫᱚᱢᱮ ᱫᱚ ᱵᱟᱟᱹᱞᱤᱧ ᱵᱟᱲᱟᱭᱟ᱾
ᱦᱳᱭ᱾
ᱵᱟᱲᱟᱭᱟᱞᱤᱧ ᱡᱮ ᱚᱲᱟᱜ ᱚᱲᱟᱜ ᱨᱮ ᱞᱮᱠᱟ ᱞᱟᱹᱜᱤᱫ ᱫᱚᱞᱤᱧ ᱮ ᱨᱚᱦᱚᱭ ᱫᱟᱲᱮᱭᱟᱜ ᱜᱮᱭᱟ, ᱛᱩᱫ ᱫᱟᱲᱮᱭᱟᱜ ᱜᱮᱭᱟᱞᱤᱧ᱾
ᱦᱳᱭ ᱱᱟᱯᱟᱭ ᱠᱟᱢᱤ ᱦᱚᱸ ᱮᱸ ᱥᱮᱬᱟ ᱠᱟᱜ ᱫᱚᱨᱠᱟᱨ ᱠᱟᱱ ᱜᱮᱭᱟ᱾ ᱠᱟᱹᱢᱤ ᱦᱚᱸ ᱦᱟᱯᱮᱱ ᱫᱤᱱ ᱨᱮ ᱠᱟᱹᱢᱤ ᱞᱟᱜᱟᱣᱟᱵᱚᱱᱟ ᱥᱮ ᱟᱫᱚ ᱠᱟᱹᱢᱤ ᱛᱚ ᱠᱟᱹᱴᱤᱡ ᱠᱟᱹᱴᱤᱡ ᱫᱚ ᱥᱮᱬᱟ ᱠᱟᱜ ᱞᱟᱜᱟᱜ ᱠᱟᱱ ᱜᱮᱭᱟ, ᱚᱞᱚᱜ ᱯᱟᱲᱦᱟᱜ ᱢᱟᱵᱚᱱ ᱚᱞᱚᱜ ᱯᱟᱲᱦᱟᱜ ᱠᱟᱱ ᱜᱮ, ᱚᱱᱟ ᱥᱟᱶᱛᱮ ᱠᱟᱹᱢᱤ ᱦᱚᱸ ᱱᱟᱥᱮ ᱱᱟᱥᱮ ᱥᱮᱬᱟ ᱞᱟᱜᱟᱜ?
ᱦᱳᱭ ᱟᱨ ᱠᱩᱲᱤ ᱜᱤᱫᱽᱨᱟᱹ ᱫᱚᱻᱜ ᱟᱸ ᱡᱟᱦᱟᱸ ᱛᱤᱱᱟᱹᱜ ᱜᱮᱢ ᱮᱸ ᱪᱟᱹᱠᱨᱤ ᱵᱟᱹᱠᱨᱤ ᱠᱮᱜ ᱮᱢ ᱡᱟᱦᱟᱸᱱᱟᱜ ᱜᱮᱢ ᱪᱤᱠᱟᱹ
ᱦᱳᱭ᱾